ᱦᱮᱞᱳ ᱦᱮᱞᱳ᱾ ᱦᱮᱸ ᱜᱚᱢᱠᱮ ᱟᱸᱡᱚᱢᱚᱜ ᱠᱟᱱᱟ ᱦᱮᱸ ᱟᱸᱡᱚᱢᱚᱜ ᱠᱟᱱᱟ ᱜᱚᱢᱠᱮ᱾
ᱢᱟᱱᱮ ᱡᱚᱢ ᱵᱟᱲᱟ ᱠᱮᱫᱟ ᱵᱮᱱ
ᱵᱟᱝᱜᱮ ᱟᱹᱣᱨᱤ ᱡᱚᱝ ᱦᱩᱭᱩᱜᱼᱟ ᱥᱮᱛᱟᱜ ᱡᱟᱵᱽ ᱵᱨᱮᱠᱯᱷᱟᱥᱴ ᱦᱩᱭ ᱞᱮᱱᱟ᱾ ᱟᱨ ᱱᱤᱛᱚᱜ ᱫᱚ ᱛᱤᱠᱤᱱᱟᱜ ᱫᱚ ᱟᱹᱣᱨᱤᱭᱟᱜ ᱟᱹᱣᱨᱤ ᱤᱥᱤᱱᱚᱜᱼᱟ
ᱟᱨ ᱜᱚᱝᱠᱮ ᱟᱯᱮ ᱥᱮᱱ ᱫᱚ ᱫᱟᱜ ᱡᱟᱹᱲᱤ ᱫᱚ ᱪᱮᱫ ᱞᱮᱠᱟ
ᱫᱟᱜ ᱡᱟᱹᱲᱤ ᱟᱹᱰᱤ ᱥᱮᱛᱟᱜ ᱠᱷᱚᱱᱜᱮ ᱫᱟᱜᱮᱜ-ᱟᱭ ᱫᱟᱜᱮᱜ-ᱟᱭ ᱢᱟᱱᱮ ᱪᱮᱫ ᱞᱮᱠᱟ ᱠᱷᱩᱵ ᱦᱚᱭ ᱫᱟᱜ ᱫᱚ ᱵᱟᱝᱟ ᱦᱚᱲ ᱞᱚᱦᱚᱫ ᱞᱮᱠᱟ ᱡᱩᱫᱤ ᱡᱟᱦᱟᱸᱭ ᱵᱟᱦᱨᱮ ᱩᱰᱩᱠᱚᱜᱼᱟᱭ ᱩᱱᱤ ᱫᱩ ᱢᱤᱱᱤᱴ ᱛᱮᱜ ᱯᱩᱨᱟᱹ ᱵᱷᱟᱹᱜᱤ ᱞᱮᱠᱟᱭ ᱞᱚᱦᱚᱫᱚᱜᱼᱟ
ᱛᱟᱦᱮᱞᱮ ᱦᱮᱸ ᱦᱮᱸ ᱜᱚᱢᱠᱮ ᱛᱟᱦᱮᱞᱮ ᱨᱚᱦᱚᱭ ᱫᱚ ᱮᱦᱚᱵ ᱟᱠᱟᱱᱟ ᱥᱮ ᱟᱹᱣᱨᱤ ᱮᱦᱚᱵ ᱛᱟᱵᱚᱱᱟ
ᱜᱚᱝᱠᱤᱱ ᱟᱨᱚᱢᱵᱚ ᱫᱚ ᱟᱨᱚᱢᱵᱚ ᱠᱟᱱ ᱜᱮᱭᱟ
ᱦᱮᱸ ᱦᱮᱸ ᱟᱸᱡᱚᱢ ᱫᱟᱞᱤᱧ ᱟᱸᱡᱚᱢ ᱫᱟᱞᱤᱧ
ᱨᱚᱦᱚᱭ ᱫᱚ ᱨᱚᱦᱚᱭ ᱵᱚᱞᱛᱮ ᱥᱩᱫᱷᱩ ᱱᱚᱣᱟ ᱮᱨᱛᱮᱫ ᱮᱛᱮᱫ ᱦᱩᱭᱟᱠᱟᱱᱟ ᱨᱚᱦᱚᱸ ᱦᱳᱭ ᱦᱳᱭ
ᱚ
ᱚᱠᱮ
ᱵᱩᱡᱷᱟᱹᱣ ᱫᱚᱨᱮᱧ ᱵᱩᱡᱷᱟᱹᱣ ᱠᱟᱫᱮ
ᱟᱯᱮᱥᱮᱱ ᱟᱯᱮ ᱥᱮᱱᱟᱜ ᱠᱷᱚᱵᱚᱨ ᱠᱚ
ᱦᱮᱸ ᱜᱚᱝᱠᱮ ᱟᱞᱮ ᱥᱮᱱ ᱫᱚ ᱥᱮᱨᱢᱟ ᱫᱟᱜ ᱡᱟᱹᱲᱤ ᱵᱟᱝ ᱠᱷᱟᱹᱛᱤᱨ ᱛᱮ ᱨᱚᱦᱚᱭ ᱫᱚ ᱟᱹᱣᱨᱤᱞᱮ ᱮᱛᱚᱦᱚᱵᱟ ᱛᱚ ᱛᱚᱞᱟ ᱠᱚᱫᱚᱞᱮ ᱜᱤᱰᱤ ᱵᱟᱲᱟ ᱟᱠᱟᱫ ᱜᱮᱭᱟ
ᱚ
ᱦᱮᱸ ᱜᱚᱝᱠᱮ ᱢᱮᱱᱫᱟᱞᱤᱧ ᱟᱯᱮ ᱫᱚ ᱛᱚᱞᱟ ᱫᱚ ᱢᱟᱱᱮ ᱛᱤᱱᱟᱹᱜ ᱴᱮᱠᱷᱟ ᱛᱮᱯᱮ ᱛᱚᱞᱟᱭᱟ
ᱚᱱᱟ ᱫᱚ ᱟᱹᱞᱤᱧ ᱫᱚ ᱵᱟᱹᱞᱤᱧ ᱞᱟᱹᱭ ᱫᱟᱲᱮᱭᱟᱜ ᱠᱟᱱᱟ
ᱟᱪᱪᱷᱟ ᱦᱮᱸ ᱟᱫᱚ ᱚᱱᱟ ᱫᱚ ᱦᱩᱭᱩᱜ ᱜᱮᱭᱟ ᱟᱞᱮᱥᱮᱱ ᱫᱚ ᱡᱮᱢᱚᱱ
ᱢᱟᱱᱮ ᱟ‍ᱹᱰᱤᱡ ᱟᱸᱻ ᱞᱟᱹᱭᱵᱤᱱ ᱞᱟᱹᱭᱵᱤᱱ
ᱟᱞᱮ ᱥᱮᱱ ᱫᱚ ᱵᱟᱨ ᱛᱮᱠᱷᱟ ᱛᱮᱞᱮ ᱛᱚᱞᱟᱭᱟ ᱢᱤᱫᱴᱮᱱ ᱫᱚ ᱫᱷᱩᱲᱤ ᱨᱮ ᱟᱨ ᱢᱤᱫᱴᱮᱱ ᱫᱚ ᱟᱪᱷᱟᱲᱟ ᱛᱚᱞᱟ ᱡᱟᱦᱟᱸ ᱫᱚ ᱟᱸᱡᱚᱢ ᱠᱟᱫᱟ ᱵᱮᱱ ᱥᱮ ᱵᱟᱝᱼᱼ
ᱟᱫᱚ ᱚᱱᱟᱼᱼ ᱟᱪᱷᱟ ᱲᱟᱭᱟ ᱟᱪᱷᱟ ᱲᱟ ᱛᱚᱞᱟ ᱢᱟᱱᱮ ᱵᱟᱨᱭᱟ ᱞᱮ ᱛᱚᱞᱟᱭᱟ ᱢᱤᱫᱴᱤᱱ ᱫᱚ ᱫᱷᱩᱲᱤ ᱨᱮ ᱢᱟᱱᱮ ᱡᱟᱦᱟᱸ ᱫᱚᱼᱼ ᱥᱤᱛᱩᱝ ᱥᱚᱢᱚᱭ ᱢᱟᱱᱮ ᱫᱟᱜ ᱠᱚᱫᱚ ᱩᱱ ᱥᱚᱢᱚᱭ ᱵᱟᱭ ᱧᱟᱢ ᱢᱟ ᱚᱱᱠᱟᱱ ᱤᱭᱟᱹᱞᱮ ᱛᱚᱞᱟᱭᱟ ᱟᱨ ᱢᱤᱫᱴᱟᱱ ᱫᱚ ᱟᱪᱷᱲᱟ ᱛᱚᱞᱟ ᱦᱳᱭ
ᱚᱸ
ᱦᱮᱸ
ᱳ ᱚᱱᱟ ᱵᱤᱱ ᱞᱟᱹᱭᱮᱜᱼᱟ ᱟᱞᱮ ᱦᱚᱸ ᱚᱱᱠᱟᱜᱮ ᱟᱯᱮ ᱥᱮᱱ ᱞᱮ ᱞᱮᱠᱟᱜ ᱜᱮ᱾
ᱟᱪᱪᱷᱟ᱾ ᱟᱪᱪᱷᱟ ᱟᱪᱪᱷᱟ ᱴᱷᱤᱠ ᱜᱮᱭᱟ
ᱦᱩᱹᱻ ᱛᱟᱨᱯᱚᱨᱮ ᱟᱯᱮ ᱟᱯᱮᱥᱮᱱ ᱫᱚ ᱟᱨ ᱵᱤᱨᱵ ᱵᱩᱨᱩ ᱠᱚ ᱢᱮᱱᱟᱜᱼᱟ ᱵᱤᱨ ᱵᱩᱨᱩ ᱠᱚ ᱢᱮᱱᱟᱜᱼᱟ ᱥᱮ ᱥᱩᱫᱷᱩ ᱮᱢᱱᱤ ᱥᱚᱢᱚᱛᱚᱞ ᱡᱟᱭᱜᱟ ᱠᱚ ᱠᱟᱱᱟ᱾
ᱵᱟ ᱜᱚᱝᱠᱮ ᱟᱞᱮ ᱥᱮᱱ ᱫᱚ ᱵᱤᱨᱵᱩᱨᱩ ᱠᱚ ᱢᱮᱱᱟᱜ ᱜᱮᱭᱟ ᱡᱚᱛᱚ ᱜᱮ᱾ ᱦᱮᱸ
ᱚᱻ
ᱜᱚᱝᱠᱮ ᱢᱮᱱᱫᱟᱞᱤᱧ ᱡᱮ ᱤᱭᱟᱹ ᱱᱚᱜᱼᱚᱭ ᱡᱮ ᱟᱥᱟᱲ ᱵᱚᱸᱜᱟ ᱟᱥᱟᱲ ᱵᱚᱸᱜᱟ ᱠᱟᱱᱟ ᱛᱚ ᱛᱚ ᱟᱵᱚᱣᱟᱜ ᱥᱚᱢᱟᱡ ᱞᱮᱠᱟᱼᱼ ᱛᱮ ᱟᱥᱟᱲᱤᱭᱟᱹ ᱯᱩᱡᱟᱹ ᱫᱚᱵᱮᱱ ᱧᱮᱞ ᱵᱟᱲᱟ ᱟᱠᱟᱫᱟ ᱥᱮ ᱵᱟᱝ?
ᱦᱚᱸ ᱧᱮᱞ ᱠᱟᱫᱟᱞᱤᱧ ᱟᱞᱮ ᱱᱚᱛᱮ ᱦᱩᱭᱩᱜ ᱜᱮᱭᱟ᱾
ᱟᱪᱪᱷᱟ ᱟᱪᱪᱷᱟ ᱱᱟᱯᱟᱭ ᱱᱟᱯᱟᱭ᱾
ᱦᱩᱸ
ᱛᱚ ᱜᱚᱢᱠᱮ ᱚᱱᱟ ᱯᱩᱡᱟᱹ ᱨᱮᱫᱚ ᱪᱮᱫ ᱞᱮᱠᱟ ᱵᱷᱟᱵᱽ ᱛᱮᱯᱮ ᱯᱩᱡᱟᱹᱭ ᱛᱟᱵᱚᱱᱟ᱾
ᱟᱭ ᱮᱢ ᱯᱩᱡᱟ ᱫᱚ ᱵᱮᱥᱤ ᱫᱚ ᱨᱤᱪᱩᱣᱟᱞ ᱥᱮᱱ ᱫᱚ ᱵᱟᱹᱧ ᱪᱟᱞᱟᱜ ᱠᱟᱱᱟ᱾ ᱦᱩᱸ ᱨᱤᱪᱩᱭᱮᱞ ᱥᱮᱫ ᱫᱚ ᱞᱟᱹᱭ ᱫᱚ ᱵᱟᱝ ᱜᱟᱱᱚᱜᱼᱟ ᱱᱛᱮ ᱵᱟᱹᱧ ᱞᱟᱹᱭᱼᱟ ᱨᱤᱪᱩᱭᱮᱞ ᱥᱮᱱ ᱫᱚ
ᱦᱮᱸ ᱦᱮᱸ
ᱴᱟ. ᱲᱤ ᱮᱢ ᱥᱟᱫᱷᱟᱨᱚᱱ ᱡᱮᱢᱚᱱ ᱵᱚᱱ ᱧᱮᱞ ᱵᱟᱲᱟᱭᱟ᱾ ᱚᱱᱠᱟ ᱧᱚᱜ ᱜᱮ ᱦᱩᱭᱩᱜᱼᱟ ᱠᱤᱪᱷᱩ ᱡᱟᱦᱟᱸ ᱟᱨ ᱡᱟᱦᱟᱸ ᱟᱸᱥ ᱛᱟᱦᱮᱱ ᱫᱚ ᱡᱮ ᱢᱤᱫ ᱫᱷᱟᱣ ᱫᱟᱜ ᱡᱟᱹᱲᱤᱭᱟᱭ ᱵᱷᱟᱹᱜᱤ ᱞᱮᱠᱟ ᱪᱟᱥ ᱵᱟᱥ ᱠᱚ ᱦᱩᱭᱩᱜ ᱢᱟ᱾ ᱚᱱᱟ ᱠᱷᱟᱹᱛᱤᱨ ᱜᱮ ᱚᱱᱟ ᱠᱚᱫᱚ ᱦᱩᱭᱩᱜ ᱜᱮᱭᱟ ᱳᱱᱟ
ᱟᱪᱪᱷᱟ ᱟᱪᱪᱷᱟ ᱪᱷᱟ ᱦᱮᱸ ᱦᱮᱸ
ᱟᱯᱮᱥᱮᱱ ᱫᱚ ᱪᱮᱫ ᱪᱮᱫ ᱞᱮᱠᱟ ᱧᱚᱜ ᱦᱩᱭᱩᱜ
ᱟᱞᱮ ᱴᱮᱱ ᱢᱮᱱ ᱫᱚ ᱜᱚᱝᱠᱮ ᱚᱱᱟ ᱡᱟᱦᱟᱸ ᱟᱵᱚ ᱵᱟᱹᱫᱽ ᱵᱟᱹᱭᱦᱟᱹᱲ ᱨᱮᱵᱚᱱ ᱨᱚᱦᱚᱭᱟᱛᱚ ᱦᱩᱲᱩ ᱪᱟᱣᱞᱮ ᱦᱩᱲᱩ ᱮᱱᱛᱮᱱ
ᱦᱩᱸ
ᱟᱫᱚ ᱚᱱᱟ ᱦᱩᱲᱩ ᱨᱚᱦᱚᱭ ᱢᱟᱲᱟᱝ ᱨᱮ ᱚᱱᱟ ᱯᱩᱡᱟᱹ ᱠᱟᱛᱮᱜ ᱟᱬᱜᱚᱱ ᱦᱩᱭᱩᱜᱼᱟ ᱠᱷᱮᱛ ᱵᱟᱹᱫᱽ ᱨᱮ ᱢᱟᱱᱮ ᱨᱚᱦᱚᱭ ᱠᱟᱹᱢᱤ ᱨᱮ ᱮᱱᱛᱮ ᱵᱩᱡᱷᱟᱹᱣ
ᱦᱩᱸ ᱦᱩᱻ
ᱦᱮᱸ ᱟᱨᱻ ᱱᱚᱜᱼ ᱱᱚᱝᱠᱟ ᱡᱟᱦᱟᱸ ᱵᱟᱦᱟ ᱨᱮ ᱪᱮᱫ ᱞᱮᱠᱟ ᱜᱚᱰᱮᱛ ᱱᱚᱣᱟ ᱜᱚᱰᱮᱛ ᱵᱟᱵᱟᱤᱭᱟᱹ ᱥᱤᱢ ᱵᱩᱥᱟᱹᱜ ᱥᱤᱢ ᱠᱚ ᱥᱮ ᱪᱩᱨᱩᱡ ᱪᱟᱣᱞᱮ ᱠᱚ ᱟᱹᱫᱟᱹᱭᱟ ᱚᱱᱠᱟᱜᱮ ᱱᱚᱣᱟ ᱟᱥᱟᱹᱲᱤ ᱨᱮᱦᱚᱸ ᱟᱞᱮ ᱥᱮᱱ ᱫᱚᱠᱚ ᱟᱹᱫᱟᱹᱭᱟ᱾
ᱚᱻ
ᱵᱩᱡᱷᱟᱹᱣ
ᱟᱯᱮ ᱥᱮᱱ ᱦᱚᱸᱻ ᱞᱟᱹᱭᱫᱟᱹᱧ ᱟᱯᱮ ᱥᱮᱱ ᱫᱚ ᱚᱱᱟ ᱱᱟ ᱡᱟᱦᱟᱸ ᱢᱮᱱᱟᱜ ᱫᱚ ᱥᱟᱨᱡᱚᱢ ᱫᱟᱨᱮ ᱥᱟᱨᱡᱚᱢ ᱫᱟᱨᱮ ᱫᱚ ᱪᱮᱫ ᱞᱮᱠᱟ ᱢᱟᱱᱮ ᱪᱮᱫᱠᱟ ᱪᱮᱫ ᱠᱚ ᱞᱟᱹᱭᱟ ᱚᱱᱟ᱾ ᱵᱷᱩᱢᱤ ᱠᱟᱰᱟ ᱪᱮᱫ ᱞᱮᱠᱟ ᱢᱮᱱᱟᱜᱼᱟ?. ᱪᱮᱫ ᱠᱚ ᱞᱟᱹᱭ ᱮᱱᱮᱢ ᱢᱟ ᱮᱱᱮᱢ ᱴᱟᱜ ᱪᱮᱫ ᱞᱮᱠᱟ ᱢᱮᱱᱟᱜᱼᱟ᱾
ᱦᱮᱸ ᱜᱚᱝᱠᱮ ᱥᱟᱨᱡᱚᱢ ᱫᱷᱟᱨᱚ ᱢᱮᱱᱟᱜ ᱟᱠᱟᱫ ᱜᱮᱭᱟ ᱛᱚ ᱟᱞᱮ ᱫᱚ ᱮᱠᱫᱚᱢ ᱢᱟᱱᱮ ᱥᱟᱟᱨᱡᱚᱢ ᱫᱟᱨᱮ ᱫᱚ ᱩᱱᱟᱹᱜ ᱫᱚ ᱵᱟᱝ ᱨᱮᱦᱚᱸ ᱮᱴᱟᱜ ᱠᱚ ᱢᱮᱱᱟᱜ ᱟᱠᱟᱫᱟ ᱥᱟᱨᱡᱚᱢ ᱫᱟᱨᱮ ᱫᱚ ᱠᱟᱹᱴᱤᱡ ᱯᱷᱟᱨᱟᱠ ᱧᱚᱜ ᱪᱟᱞᱟᱜ ᱞᱟᱜᱟᱣ ᱞᱮᱭᱟ ᱢᱚᱴᱟ ᱢᱩᱴᱤ ᱱᱚᱰᱮ ᱠᱷᱚᱱ ᱜᱮᱞ ᱜᱮᱞ ᱠᱤᱞᱳᱢᱤᱴᱟᱨ ᱜᱟᱱ ᱪᱟᱞᱟᱜ ᱦᱩᱭᱩᱜᱼᱟ᱾
ᱚᱻ ᱰᱷᱮᱨ ᱜᱮᱭᱟ ᱛᱚ ᱥᱟᱺᱜᱤᱧ ᱜᱮᱭᱟ ᱛᱚ ᱠᱟᱹᱴᱤᱡ
ᱦᱚᱭ ᱜᱚᱢᱠᱮ ᱥᱟᱺᱜᱤᱧ ᱜᱮᱭᱟ᱾
ᱦᱮᱸ
ᱦᱮᱞᱳ
ᱦᱮᱸᱮ
ᱜᱚᱝᱠᱮ ᱢᱮᱱᱫᱟᱞᱤᱧ ᱢᱟᱱᱮ ᱟᱯᱮ ᱠᱚᱨᱮ ᱯᱟᱹᱴᱷᱩᱣᱟᱹ ᱠᱚᱫᱚ ᱪᱮᱫᱠᱟ ᱢᱟᱱᱮ ᱡᱩᱣᱟᱹᱱ ᱠᱚ ᱮᱱᱛᱮ ᱡᱟᱦᱟᱸᱭ ᱠᱟᱱᱟ ᱠᱚ ᱩᱱᱠᱩ ᱫᱚ ᱢᱟᱱᱮ ᱚᱞᱚᱜᱼᱟᱜ ᱠᱟᱱ ᱜᱮᱭᱟᱹ ᱥᱮᱠᱚ ᱵᱟᱹᱜᱤ ᱵᱟᱲᱟ ᱟᱠᱟᱫᱟ᱾
ᱚᱞᱚᱜ ᱯᱟᱲᱦᱟᱜ ᱫᱚ ᱦᱮᱸ ᱚᱞᱚᱜ ᱯᱟᱲᱦᱟᱜ ᱠᱚ ᱦᱩᱭᱩᱜ ᱠᱟᱱ ᱜᱮᱭᱟ ᱠᱚ ᱠᱤᱱᱛᱩ ᱡᱟᱦᱟᱻ ᱠᱤᱪᱷᱩ ᱟᱴᱠᱤ ᱠᱟᱨᱚᱱ ᱛᱟᱦᱮᱱ ᱜᱮᱭᱟ ᱛᱚ᱾ ᱡᱮ ᱚᱱᱟ ᱵᱟᱹᱜᱤ ᱦᱩᱭᱩᱜ ᱛᱟᱠᱚ ᱜᱮᱭᱟ ᱚᱱᱟ ᱠᱷᱟᱹᱛᱤᱨ ᱠᱤᱪᱷᱩ ᱫᱚᱠᱚ ᱵᱟᱹᱭ ᱠᱟᱜ ᱜᱮᱭᱟ ᱠᱚ ᱚᱱᱠᱟ ᱠᱤᱪᱷᱩ ᱫᱚᱠᱚ ᱨᱟᱱᱤᱜ ᱜᱮᱭᱟ ᱠᱚ ᱚᱱᱠᱟ᱾ ᱱᱚᱣᱟ
ᱟᱪᱪᱷᱟ ᱟᱪᱪᱷᱟ
ᱟᱵᱚ ᱡᱟᱦᱟᱸ ᱡᱟᱦᱟᱸ ᱡᱤᱵᱚᱱ ᱴᱟᱜ ᱢᱮᱱᱟᱜ ᱟᱥᱮ ᱡᱚᱛᱚ ᱢᱟ ᱡᱚᱛᱚ ᱞᱟᱹᱜᱤᱫ ᱢᱟ ᱵᱟᱝ ᱥᱚᱢᱟᱱᱟ ᱚᱠᱚᱭ ᱪᱮᱫ ᱞᱮᱠᱟ ᱦᱚᱭᱛᱳ ᱚᱱᱠᱟ ᱩᱱᱤ ᱯᱚᱨᱤᱥᱛᱷᱤᱛᱤ ᱚᱱᱩᱡᱟᱭᱤ ᱯᱟᱲᱦᱟᱜ ᱟᱠᱚ ᱵᱟᱠᱚ ᱯᱟᱲᱦᱟᱜ ᱟᱠᱚ ᱦᱮᱸ ᱜᱚᱝᱠᱮ ᱵᱟᱝ ᱟᱸᱡᱚᱢᱚᱜ ᱠᱟᱱᱟ ᱞᱟᱹᱭ ᱵᱤᱱ ᱮᱸ ᱟᱨ ᱢᱤᱫ ᱡᱚᱠᱷᱚᱱ ᱞᱟᱹᱭᱵᱤᱱ ᱵᱟᱝ ᱟᱸᱡᱚᱢᱚᱜ ᱠᱟᱱᱟ
ᱦᱪ ᱦᱮᱞᱳ ᱦᱮᱞᱳ ᱮ ᱜᱚᱝᱠᱮ ᱵᱟᱝ ᱟᱸᱡᱚᱢᱚᱜ ᱠᱟᱱ ᱛᱟᱵᱮᱱᱟ ᱦᱮᱞᱳ